ᱡᱚᱦᱟᱨ ᱜᱮ ᱾
ᱡᱚᱦᱟᱨ ᱜᱮ ᱪᱮᱫ ᱫᱟᱠᱟ ᱥᱟᱹᱜᱩᱱ ᱥᱤᱸᱜᱟᱹᱲ, ᱟᱨ ᱪᱮᱜ ᱮᱢ ᱪᱤᱠᱟᱹᱭ ᱫᱟ?
ᱦᱩᱸ, ᱱᱤᱛᱚᱜ ᱫᱚ ᱦᱟᱸᱜ ᱪᱮᱫ ᱦᱚᱸ ᱵᱟᱝ ᱾ ᱫᱩᱲᱩᱵ ᱵᱟᱲᱟ ᱜᱮ ᱦᱩᱭ ᱠᱟᱱᱟ ᱾
ᱚ, ᱫᱟᱠᱟ ᱠᱚᱢ ᱡᱚᱢ ᱵᱟᱲᱟ ᱠᱮᱫᱟ?
ᱦᱮᱸ?
ᱞᱤᱫᱤᱧ ᱫᱟᱠᱟ ᱠᱚᱢ ᱡᱚᱢ ᱠᱮᱫᱟ?
ᱫᱟᱠᱟ ᱠᱚᱫᱚ ᱦᱟᱸᱜ ᱠᱤᱫᱳᱜ ᱫᱚ ᱟᱹᱣᱨᱤ ᱡᱚᱢ ᱦᱩᱭᱩᱜᱼᱟ, ᱱᱚᱜᱼᱚᱭ ᱱᱤᱛᱚᱜ ᱦᱟᱸᱜ ᱤᱥᱤ ᱤᱥᱤᱱᱚᱜ ᱠᱟᱱᱟ ᱾
ᱟᱪᱪᱷᱟ ᱟᱪᱪᱷᱟ ᱾ ᱪᱮᱫ ᱯᱮ ᱩᱛᱩ ᱠᱟᱫᱟ?
ᱩᱛᱩ ᱠᱚᱫᱚ ᱦᱟᱸᱜ ᱟᱹᱣᱨᱤ ᱞᱮ ᱤᱥᱤᱱᱟ ᱫᱟᱠᱟ ᱜᱮ ᱱᱚᱜᱼᱚᱭ ᱪᱚᱸᱫᱟ ᱦᱩᱭᱩᱜ ᱠᱟᱱᱟ ᱾
ᱚ ᱚᱲᱟ ᱠᱚᱨᱮ ᱠᱚ ᱱᱟᱯᱟᱭ ᱵᱟᱲᱟ ᱜᱮᱭᱟ ᱛᱚ?
ᱦᱮᱸ, ᱱᱤᱛᱚᱜ ᱦᱟᱹᱵᱤᱡ ᱫᱚ ᱚᱲᱟᱜ ᱠᱚᱨᱮ ᱫᱚ ᱱᱟᱯᱟᱭ ᱵᱟᱲᱟ ᱜᱮᱭᱟ, ᱟᱯᱮ ᱠᱚᱜᱮ ᱪᱮᱫ? ᱠᱟ ᱢᱮᱱᱟᱜ ᱯᱮᱭᱟ ᱜᱚ ᱛᱟᱠᱚ?
ᱦᱮᱸᱟᱞᱮ ᱠᱚᱦᱚᱸ ᱱᱟᱯᱟᱭ ᱜᱮ ᱾
ᱚᱻ ᱟᱯᱮ ᱫᱚ ᱡᱚᱢ ᱠᱮᱫᱟ ᱯᱮ ᱠᱤᱫᱚᱜ ᱫᱚ?
ᱟᱹᱣᱨᱤ ᱡᱚᱢ ᱦᱩᱭᱩᱜᱼᱟ ᱦᱟᱸᱜ ᱾ ᱤᱥᱤᱱ ᱫᱟᱭ ᱜᱚᱜᱚ ᱦᱟᱸᱜ ᱤᱥᱤᱱ ᱫᱟᱭ ᱪᱚᱸᱫᱟ ᱟᱠᱟᱫᱟᱭ ᱾
ᱦᱮᱸ ᱾
ᱦᱮᱸ, ᱦᱮᱸ, ᱡᱚᱢ ᱦᱩᱭᱩᱜᱼᱟ ᱾ ᱟᱨ ᱛᱮᱦᱮᱧ ᱫᱚ ᱛᱟᱦᱚᱞᱮ ᱠᱟᱹᱡ ᱠᱤᱪᱷᱩ ᱵᱷᱮᱱᱛᱟ ᱠᱟᱛᱷᱟ ᱞᱟᱝ ᱨᱚᱯᱚᱲᱟ ᱾ ᱦᱮᱸᱥᱮ?
ᱦᱳᱭ, ᱵᱷᱮᱱᱛᱟ ᱠᱟᱛᱷᱟ ᱥᱟᱶᱛᱮ ᱠᱩᱫᱩᱢ ᱠᱚ ᱦᱟᱸᱜ ᱾
ᱚ ᱾ ᱵᱷᱮᱱᱛᱟ ᱠᱟᱛᱷᱟ ᱫᱚ ᱦᱚᱸᱜᱼᱚᱭ ᱱᱚᱝᱠᱟ ᱦᱮᱸ ᱥᱮ ᱵᱚᱦᱚᱜ ᱯᱮᱨᱮᱡ ᱵᱚᱦᱚᱜ ᱯᱮᱨᱮᱡ ᱛᱚᱨᱚᱡ ᱞᱩᱛᱩᱨ ᱯᱮᱨᱮᱡ ᱢᱟᱭᱟᱢ
ᱵᱚᱦᱚᱜ ᱯᱮᱨᱮᱡ ᱠᱚᱭᱚᱜ ᱛᱚᱨᱚᱡ ᱞᱩᱛᱩᱨ ᱯᱮᱨᱮᱡ ᱢᱟᱭᱟᱝ
ᱦᱩᱸ ᱾
ᱴᱷᱤᱠ ᱩᱭᱦᱟᱹᱨ ᱫᱚ ᱵᱟᱝ ᱦᱮᱡ ᱟᱹᱧ ᱠᱟᱱᱟ ᱾
ᱟᱨ ᱱᱚᱣᱟ ᱨᱮᱭᱟᱜ ᱛᱮᱞᱟ ᱫᱚ ᱦᱩᱭᱩᱜᱼᱟ ᱪᱷᱩᱛ ᱯᱷᱮᱰᱟᱣ ᱾
ᱪᱮᱫ?
ᱪᱷᱩᱛ ᱯᱷᱮᱰᱟᱣ ᱾
ᱚ ᱾
ᱦᱩᱸ, ᱱᱚᱣᱟ ᱨᱮᱭᱟᱜ ᱵᱷᱮᱱᱛᱟ ᱫᱚ ᱚᱱᱟ ᱠᱟᱱᱟ ᱾ ᱟᱢ ᱛᱟᱦᱚᱞᱮ ᱚᱱᱠᱟ ᱟᱨᱚᱸ ᱠᱩᱞᱤᱧ ᱢᱮ, ᱛᱟᱦᱚᱞᱮᱧ ᱞᱟᱹᱭᱱᱟᱧ ᱪᱮᱥᱴᱟᱭᱟ ᱾
ᱵᱷᱮᱱᱛᱟ ᱠᱟᱛᱷᱟ ᱾
ᱦᱮᱸ, ᱦᱮᱸ ᱾
ᱛᱟᱦᱚᱞᱮ ᱵᱷᱮᱱᱛᱟ ᱠᱟᱛᱷᱟ ᱨᱮᱭᱟᱜ ᱢᱮᱱᱮᱫ ᱜᱮ ᱛᱟᱦᱚᱞᱮ ᱞᱟᱹᱭ ᱞᱮᱢ ᱢᱟᱲᱟᱝ?
ᱵᱷᱮᱱᱛᱟ ᱠᱟᱛᱷᱟ ᱡᱟᱦᱟᱸ ᱫᱚ ᱚᱛᱷᱚᱪᱚ ᱢᱮ ᱢᱟᱱᱮ ᱦᱚᱭᱛᱚ ᱤᱧᱟᱹᱜ ᱵᱩᱡᱷᱟᱹᱣ ᱞᱮᱠᱟ ᱞᱮᱠᱟᱛᱮᱧ ᱞᱟᱹᱭ ᱮᱫᱟ, ᱟᱫᱚ ᱛᱤᱱᱟᱹᱜ ᱜᱟᱱ ᱴᱷᱤᱠᱚᱜ ᱛᱤᱧᱟᱹ ᱥᱮ ᱵᱟᱹᱧ ᱵᱟᱰᱟᱭᱟ ᱾ ᱦᱮᱸ ᱥᱮ?
ᱦᱮᱸ ᱾
ᱚᱛᱷᱪᱚ ᱛᱮᱞᱟ ᱜᱮᱢ ᱞᱟᱹᱭᱟ ᱢᱮᱱᱠᱷᱟᱱ ᱚᱱᱟ ᱜᱮ ᱟᱵᱟᱨ ᱩᱞᱴᱟᱹᱛᱮ ᱟᱨᱚᱢ ᱞᱟᱹᱭᱟ ᱟᱨᱠᱤ ᱾
ᱡᱟᱦᱟᱸ ᱫᱚ ᱢᱤᱫ ᱠᱟᱛᱷᱟ ᱛᱮ ᱞᱟᱹᱭ ᱜᱟᱱᱚᱜᱼᱟ ᱢᱟᱱᱮ ᱥᱚᱡᱷᱮ ᱥᱚᱡᱷᱮ ᱛᱮᱫᱚ ᱵᱟᱝ ᱨᱚᱲ ᱠᱟᱹᱴᱤᱡ ᱟᱹᱪᱩᱨᱟᱛᱮᱫ ᱨᱚᱲ ᱟᱨᱠᱤ ᱾ ᱵᱟᱝᱥᱮ?
ᱦᱩᱸ ᱦᱩᱸ ᱦᱩᱸ ᱦᱩᱸ ᱦᱩᱸ ᱤᱧᱟᱹᱜ ᱵᱩᱡᱷᱟᱹᱣ ᱫᱚ ᱚᱱᱠᱟ ᱠᱟᱱᱟ ᱵᱷᱮᱱᱛᱟ ᱠᱟᱛᱷᱟ ᱨᱮᱱᱟᱜ ᱢᱮᱱᱮᱫ ᱫᱚ ᱟᱫᱚ ᱚᱠᱟᱴᱟᱜ ᱠᱟᱱᱟ ᱵᱟᱹᱧ ᱵᱟᱰᱟᱭᱟ ᱚᱱᱟ ᱫᱚ
ᱩᱸ ᱟᱪᱪᱷᱟ
ᱪᱮ ᱛᱟᱦᱚᱞᱮ ᱛᱟᱦᱚᱞᱮ ᱚᱱᱟᱜᱮ ᱠᱟᱱᱟ ᱠᱤ ᱚᱱᱟ ᱡᱟᱦᱟᱸ ᱟᱢ ᱞᱟᱹᱭ ᱠᱮᱫᱟ ᱢᱮᱱᱮᱫ ᱟᱨᱠᱤ
ᱦᱮᱸ ᱦᱮᱸ ᱱᱚᱶᱟ ᱫᱚ ᱵᱟᱱᱟᱨ ᱜᱮ ᱦᱩᱭᱩᱜᱼᱟ ᱡᱮᱢᱚᱱ ᱵᱷᱮᱱᱛᱟ ᱠᱟᱛᱷᱟ ᱫᱚ ᱢᱟᱱᱮ ᱤᱱᱟᱹᱜᱮᱢ ᱞᱟᱹᱭ ᱦᱚᱪᱚᱭᱮᱫ ᱜᱮᱭᱟ ᱢᱮᱱᱷᱟ ᱢᱟᱱᱮ ᱟᱨ
ᱚ
ᱢᱟᱱᱮ ᱟᱪᱷᱮ ᱛᱟᱦᱞᱮ ᱤᱧᱤᱧ ᱞᱟᱹᱭᱮᱫ ᱛᱟᱞᱟᱝᱟ ᱢᱤᱫᱴᱟᱝ
ᱦᱮᱸ ᱦᱮᱸ ᱞᱟᱹᱭ ᱛᱟᱞᱟᱝ ᱢᱮ
ᱩᱸ
ᱡᱮᱢᱚᱱ ᱞᱮᱯᱮᱡ ᱛᱮᱨᱮᱞ ᱫᱚ ᱚᱠᱚᱭ ᱠᱚ ᱢᱮᱛᱟ ᱦᱟᱠᱚᱣᱟ ᱥᱮ ᱪᱮᱫ ᱠᱚ ᱢᱮᱛᱟᱜᱼᱟ ᱚᱱᱠᱟ
ᱦᱮᱸ ᱞᱮᱯᱮᱡ ᱛᱤᱨᱤᱞ ᱱᱚᱣᱟ ᱫᱚᱻᱚᱱᱠᱟ ᱫᱚ ᱵᱟᱹᱧ ᱫᱤᱥᱟᱹᱭᱮᱫᱟ ᱟᱨᱠᱤ
ᱱᱚᱣᱟ ᱫᱚ ᱦᱟᱸᱜ ᱥᱟᱥᱟᱝ ᱠᱚ ᱞᱟᱹᱭᱟ ᱟᱨᱠᱤ ᱵᱟᱞᱟ ᱥᱟᱥᱟᱝ ᱡᱟᱦᱟᱸ ᱫᱚ
ᱚ ᱟᱪᱪᱷᱟ ᱟᱪᱪᱷᱟ ᱦᱩᱸ ᱦᱮᱸ ᱦᱮᱸ ᱟ ᱟᱪᱪᱷᱟ ᱟᱸ ᱟᱨ ᱦᱚᱸ ᱞᱟᱹᱭ ᱢᱮ
ᱩᱸ ᱡᱮᱢᱚᱱ ᱛᱟᱨᱟ ᱪᱟᱞ ᱚᱴᱟ ᱤᱫᱤ
ᱛᱟᱨᱟ ᱪᱟᱞ ᱚᱴᱟᱜ ᱤᱫᱤ
ᱦᱳᱭ
ᱟᱪᱪᱷᱟ ᱱᱚᱣᱟ ᱠᱤ ᱡᱟᱦᱟᱸ ᱫᱚ ᱵᱟᱹᱦᱩ ᱠᱩᱲᱤ ᱭᱟᱜ ᱴᱳᱴᱩᱨᱮᱢ ᱚᱴᱟᱜᱟ ᱚᱱᱟ ᱜᱮ
ᱵᱟᱝᱟ ᱚᱱᱠᱟ ᱫᱚ ᱵᱟᱝ ᱵᱟᱹᱦᱩ ᱠᱩᱲᱤ ᱫᱚ ᱵᱟᱹᱦᱩ ᱠᱩᱲᱤ ᱜᱮ ᱡᱮᱢᱚᱱ ᱡᱟᱦᱟᱸᱭ ᱠᱚᱲᱟ ᱜᱤᱫᱽᱨᱟᱹ ᱵᱟᱯᱞᱟ ᱟᱹᱜᱩ ᱠᱟᱛᱮᱜ ᱵᱟᱹᱦᱩ ᱵᱟᱭ ᱫᱚᱦᱚ ᱭᱮᱭᱟ ᱢᱟᱱᱮ ᱟᱭᱟᱜ ᱠᱩᱥᱤ ᱵᱟᱹᱱᱩᱜ ᱛᱟᱭᱟ ᱟᱨᱠᱤ ᱮᱢ ᱩᱰᱩᱠᱮ ᱡᱟᱦᱟᱸ ᱠᱚ ᱞᱟᱹᱭᱟ ᱩᱱ ᱚᱠᱛᱚᱨ ᱨᱮ ᱦᱚᱲ ᱠᱚ ᱞᱟᱹᱭᱟ ᱡᱮ ᱛᱟᱨᱟᱪᱟᱞ ᱚᱴᱟᱜ ᱤᱫᱤ ᱠᱮᱫ ᱛᱟᱭᱟ ᱥᱮ ᱛᱟᱨᱟᱪᱟᱞᱮ ᱚᱴᱟᱜᱟ ᱢᱮᱱᱫᱚ ᱟᱢ ᱡᱮ ᱩᱱᱤ ᱠᱩᱲᱤ ᱜᱤᱫᱽᱨᱟᱹᱢ ᱪᱷᱩᱛᱤ ᱞᱮᱫᱮᱭᱟ
ᱦᱮᱸ ᱦᱮᱸ ᱦᱮᱸ
ᱛᱟᱦᱞᱮ ᱟᱢ ᱟᱢᱟᱜ ᱡᱟᱦᱟᱸ ᱛᱤᱱᱟᱹᱜ ᱦᱟᱥᱟ ᱡᱟᱭᱜᱟ ᱢᱮᱱᱟᱜ ᱛᱟᱢᱟ ᱢᱟᱴᱤ ᱵᱷᱤᱴᱟᱹ ᱟᱢ ᱡᱚᱛᱚ ᱠᱤᱪᱷᱩ ᱜᱮ ᱩᱱᱤ ᱚᱫᱷᱮᱠ ᱦᱟ ᱦᱩᱭᱩᱜ ᱛᱟᱢᱟ ᱛᱟᱯᱚᱨᱮ ᱩᱱᱤᱭᱟᱜ ᱵᱟᱯᱞᱟ ᱨᱮ ᱛᱤᱱᱟᱹᱜ ᱜᱟᱱ ᱠᱟᱹᱣᱰᱤ ᱠᱚ ᱠᱷᱚᱨᱚᱪ ᱞᱮᱱᱟ ᱩᱱᱟᱹᱜ ᱮᱢ ᱦᱟᱞᱟ ᱦᱩᱭᱩᱜ ᱛᱟᱢᱟ ᱚᱱᱟᱜᱮ ᱵᱷᱮᱱᱛᱟ ᱠᱟᱛᱷᱟ ᱞᱮᱠᱟ ᱛᱮᱫᱚ ᱛᱟᱨᱟᱪᱟᱞ ᱚᱴᱟᱜ ᱠᱚ ᱞᱟᱹᱭᱟ᱾
ᱚ ᱟᱪᱪᱷᱟ ᱟᱪᱪᱷᱟ ᱴᱷᱤᱠ ᱜᱮᱭᱟ ᱟᱹᱰᱤ ᱵᱷᱟᱹᱜ ᱜᱮ ᱚᱸ ᱞᱟᱹᱭ ᱠᱮᱫᱟᱢ ᱟᱨ ᱛᱟᱦᱚᱞᱮ ᱪᱟ ᱦᱳᱭ ᱟᱨᱢᱮᱫᱴᱟᱧ ᱞᱟᱹᱭᱮᱫᱟ ᱦᱮᱸᱥᱮ ᱪᱟᱣᱞᱮ ᱨᱟᱥᱛᱟ
ᱪᱟᱣᱞᱮ ᱨᱟᱥᱟ ᱫᱚ ᱦᱭᱛᱳ ᱦᱟᱺᱰᱤ ᱠᱚᱢ ᱢᱮᱱᱟ
ᱦᱮᱸ ᱦᱮᱸ ᱚᱱᱟᱜᱮ ᱚᱱᱟᱜᱮ ᱟᱨ ᱵᱤᱫᱤ ᱵᱤᱫᱤ ᱵᱤᱸᱫᱤ ᱜᱟᱱᱟᱜ
ᱮᱸ ᱵᱸᱤᱫᱤ ᱜᱟᱱᱟᱜ ᱫᱚᱻᱚ ᱴᱷᱤᱠ ᱵᱟᱹᱧ ᱫᱤᱥ ᱩᱭᱦᱟᱹᱨ ᱵᱟᱜ ᱤᱧ ᱠᱟᱱᱟ
ᱟᱪᱪᱷᱟ ᱱᱚᱣᱟ ᱫᱚᱠᱚ ᱢᱮᱛᱟᱜᱼᱟ ᱠᱷᱟᱸᱰᱟ ᱱᱚᱣᱟ ᱫᱚ ᱠᱷᱟᱸᱰᱟ ᱞᱩᱜᱽᱲᱤ ᱠᱚ ᱞᱟᱹᱭᱟ ᱠᱟᱱᱰᱷᱟ ᱠᱷᱟᱸᱰᱟ ᱞᱩᱜᱽᱲᱤᱡ ᱦᱳᱭ ᱦᱳᱭ ᱟᱪᱪᱷᱟ ᱟᱢ ᱞᱟᱹᱭ ᱢᱮ ᱢᱟ
ᱩᱸᱜ ᱚᱱᱠᱟ ᱫᱚ ᱦᱟᱸᱜ ᱫᱤᱥᱟᱹ ᱫᱚ ᱵᱟᱝ ᱦᱮᱡ ᱟᱧ ᱠᱟᱹᱱ ᱫᱚ ᱦᱮᱸ ᱴᱷᱤᱥ ᱟᱴᱟ ᱤᱧ ᱞᱟᱹᱭᱮᱫᱼᱟ ᱡᱮ ᱥᱚᱜ ᱥᱮᱴᱮᱡ
ᱥᱚ ᱥᱮᱴᱮᱡ
ᱦᱳᱭ
ᱟᱪᱪᱷᱟ ᱱᱚᱣᱟ ᱦᱚᱸ ᱵᱟᱹᱧ ᱩᱭᱦᱟᱹᱨ ᱮᱫᱟ
ᱱᱚᱣᱟ ᱫᱚᱠᱚ ᱞᱟᱹᱭᱟ ᱵᱤᱪᱟᱹᱨ ᱥᱮ ᱛᱷᱩᱛᱤ ᱡᱮ ᱚᱸᱰᱮ ᱠᱟᱛ ᱛᱷᱟ ᱥᱚᱜ ᱮᱫᱟᱭ ᱥᱚᱴᱮᱡ ᱮᱫᱟᱭ ᱢᱟᱱᱮ ᱚᱰᱮ ᱛᱷᱩᱛᱤ ᱠᱟᱱᱟᱭ
ᱚ ᱟᱨ ᱢᱤᱫᱴᱮᱱ ᱢᱟᱱᱮ ᱢᱟᱱᱮ ᱛᱚᱜᱚᱡ ᱢᱮ ᱠᱟᱛᱷᱟ ᱢᱤᱫᱴᱮᱱ ᱦᱮᱱᱟᱜ ᱟᱠᱟᱫᱟ ᱚᱱᱟ ᱫᱚ ᱚᱠᱟᱞᱮᱠᱟᱱ ᱡᱟᱭᱜᱟ ᱨᱮᱠᱚ ᱞᱟᱹᱭ ᱜᱮᱭᱟ ᱛᱚᱜᱚᱡ ᱢᱮᱥᱮ ᱯᱟᱹᱜᱩᱨ ᱢᱮ ᱯᱟᱜᱩᱨ ᱢᱮ ᱢᱟ
ᱱᱚᱣᱟ ᱫᱚ ᱦᱳᱭᱛᱳ ᱩᱭᱦᱟᱹᱨ ᱧᱟᱢ ᱠᱚ ᱞᱟᱹᱭᱟ ᱡᱮ ᱡᱟᱦᱟᱸᱭ ᱡᱩᱫᱤ ᱡᱟᱦᱟᱱᱟᱜ ᱮᱢ ᱠᱩᱞᱤ ᱠᱮᱫᱮᱭᱟ ᱡᱩᱫᱤ ᱵᱟᱭ ᱫᱤᱥᱟᱹᱭᱼᱟ ᱟᱫᱚ ᱚᱱᱠᱟ ᱜᱮ ᱢᱟ ᱯᱟᱜᱚᱨ ᱚᱱᱠᱟᱜᱮ
ᱦᱚᱸ ᱵᱟᱝ ᱵᱟᱝ ᱱᱚᱣᱟ ᱫᱚ ᱵᱤᱪᱟᱹᱨ ᱚᱠᱛᱚ ᱨᱮ ᱡᱚᱠᱷᱚᱱ ᱜᱮ ᱟᱛᱮᱱ ᱠᱚ ᱢᱟᱱᱮ ᱵᱟᱱᱟ ᱦᱚᱲ ᱥᱮᱱᱟᱜ ᱡᱚᱠᱷᱚᱱ ᱠᱷᱟᱹᱯᱟᱹᱨᱤᱜ ᱟᱠᱚ ᱚᱲᱟᱜ ᱨᱮ ᱥᱮ ᱡᱟᱦᱟᱱᱟᱜ ᱵᱤᱪᱟᱹᱨ ᱨᱮᱜᱮ ᱛᱚᱠᱷᱚᱱ ᱵᱟᱱᱟ ᱦᱚᱲ ᱢᱟᱱᱮ ᱠᱟᱛᱷᱟ ᱠᱚ ᱟᱸᱡᱚᱢ ᱠᱮᱫᱟ᱾ ᱟᱫᱚ ᱢᱤᱫᱴᱮᱱ ᱢᱟᱺᱡᱷᱤ ᱦᱟᱲᱟᱢ ᱦᱚᱭᱛᱳ ᱱᱚᱣᱟ ᱠᱟᱛᱷᱟ ᱞᱟᱹᱭᱟ ᱢᱟ ᱠᱟᱹᱡ ᱟᱛᱳ ᱦᱚᱲ ᱠᱟᱹᱴᱤᱡ ᱢᱟ ᱠᱟᱹᱡ ᱯᱟᱹᱜᱩᱨ ᱛᱟᱵᱚᱱ ᱯᱮ ᱱᱚᱣᱟ ᱠᱟᱛᱷᱟᱴᱟᱜ ᱚᱱᱟ ᱠᱟᱛᱷᱟ ᱴᱟᱜ ᱮ ᱞᱟᱹᱭᱟᱭ
ᱢᱟᱱᱮ ᱪᱮᱠᱟ ᱵᱟᱹᱧ ᱵᱩᱡ ᱫᱟᱲᱮᱭᱟ ᱫᱟᱲᱮᱭᱟᱫᱟ ᱛᱟᱦᱚᱞᱮ ᱢᱮ
ᱪᱮᱫ ᱞᱮᱠᱟ ᱡᱚᱠᱷᱚᱱ ᱜᱮ ᱡᱟᱦᱟᱸ ᱚᱲᱟᱜ ᱨᱮ ᱥᱮ ᱡᱟᱦᱟᱸ ᱨᱮᱜᱮ ᱠᱟᱹᱯᱟᱹᱨᱤ ᱦᱩᱭᱩᱜᱼᱟ᱾ ᱡᱚᱠᱷᱚᱱ ᱱᱩᱭᱟᱜ ᱱᱩᱭ ᱮ ᱞᱟᱹᱭ ᱠᱮᱫ ᱛᱮ ᱤᱧ ᱱᱚᱣᱟ ᱠᱷᱟᱹᱛᱤᱨ ᱱᱩᱭ ᱫᱟᱞ ᱠᱟᱫᱤᱧᱟᱭ ᱥᱮ ᱤᱧ ᱱᱚᱣᱟ ᱠᱷᱟᱹᱛᱤᱨ ᱱᱚᱝᱠᱟ ᱟᱠᱟᱫᱤᱧᱟ ᱦᱟᱱᱤ ᱞᱟᱹᱭᱟ ᱤᱧ ᱫᱚ ᱱᱚᱣᱟ ᱠᱷᱟᱹᱛᱤᱨ ᱫᱚ ᱵᱟᱹᱧ ᱫᱟᱞ ᱟᱠᱟᱫᱮᱭᱟ ᱥᱮ ᱱᱚᱝᱠᱟ ᱠᱟᱫᱮᱭᱟᱹᱧ ᱟᱨᱠᱤ ᱦᱮᱸᱥᱮ ᱟᱫᱚ ᱩᱱ ᱥᱚᱢᱚᱭ ᱢᱟᱡᱷᱤ ᱦᱟᱲᱟᱢ ᱵᱟᱱᱟ ᱦᱚᱲ ᱵᱟᱱᱟ ᱦᱚᱲ ᱥᱟᱞᱟᱜ ᱠᱟᱛᱷᱟ ᱟᱡᱚᱢ ᱠᱟᱛᱮᱜ ᱩᱱ ᱥᱚᱢᱚᱭ ᱟᱫᱚ ᱟᱡ ᱮᱠᱞᱟ ᱛᱮ ᱰᱤᱥᱤᱥᱚᱱ ᱫᱚ ᱵᱟᱭ ᱟᱜᱩ ᱫᱟᱲᱮᱭᱟᱜ ᱟᱭ ᱛᱚ ᱟᱫᱚ ᱚᱱᱟᱛᱮ ᱟᱛᱳ ᱦᱚᱲᱮ ᱢᱮᱛᱟ ᱠᱚᱣᱟᱭ ᱡᱮ ᱤᱭᱟᱹ ᱢᱟ ᱠᱟᱹᱴᱤᱡ ᱟᱛᱳ ᱦᱚᱲ ᱠᱟᱹᱴᱤᱡ ᱢᱟ ᱱᱚᱣᱟ ᱠᱟᱹᱴᱤᱡ ᱯᱟᱜᱽᱨᱟᱹ ᱛᱟᱵᱚᱱ ᱯᱮ ᱱᱚᱣᱟ ᱪᱮᱫ ᱚᱠᱟᱴᱟᱜ ᱦᱟᱢᱟᱞᱚᱜ ᱠᱟᱱᱟ ᱥᱮ ᱚᱠᱟᱴᱟᱜ ᱨᱟᱣᱟᱞᱚᱜ ᱠᱟᱱᱟ ᱟᱨᱠᱤ ᱚᱱᱠᱟ ᱠᱚ
ᱚ ᱢᱟᱱᱮ ᱯᱟᱹᱜᱩᱨᱟᱜ ᱠᱟᱛᱷᱟ ᱫᱚ ᱵᱚᱞᱛᱮ ᱫᱚ ᱩᱱᱠᱤᱱᱟᱜ ᱠᱟᱛᱷᱟ ᱛᱩᱞᱟᱹ ᱡᱚᱠᱷᱟ ᱵᱟᱥᱮ ᱡᱮ ᱚᱠᱚᱭ ᱥᱟᱹᱨᱤ ᱠᱟᱛᱷᱟᱭ ᱞᱟᱹᱭ ᱮᱫᱼᱟ ᱥᱮ ᱚᱠᱚᱭ ᱮᱲᱮ ᱠᱟᱛᱷᱟᱭ ᱞᱮᱜᱼᱟ
ᱦᱮᱸ ᱦᱮᱸ ᱟᱫᱚ ᱢᱤᱫᱴᱮᱱ ᱵᱤᱪᱟᱹᱨ ᱫᱚ ᱱᱚᱝᱠᱟᱱᱟᱜ ᱡᱤᱱᱤᱥ ᱠᱟᱱᱟ ᱢᱟᱱᱮ ᱢᱤᱫ ᱥᱮᱫ ᱛᱮᱠᱷᱟᱱ ᱧᱮᱞ ᱞᱮᱠᱷᱟᱡ ᱫᱚ ᱵᱟᱱᱟ ᱦᱚᱲ ᱥᱮᱱᱟᱜ ᱠᱟᱛᱷᱟᱜ ᱛᱩᱞᱟᱹ ᱡᱚᱠᱷᱟᱭ ᱦᱩᱭᱩᱜᱼᱟ ᱡᱚᱫᱤ ᱢᱤᱫ ᱥᱮᱱᱟᱜ ᱵᱮᱥᱤᱢ ᱛᱩᱞᱟᱹ ᱡᱚᱠᱷᱟᱭᱟ ᱛᱚ ᱟᱫᱚ ᱢᱤᱫᱥᱮᱫᱱᱟᱜ ᱠᱟᱛᱷᱟ ᱜᱮ ᱵᱤᱥᱤᱢ ᱞᱟᱹᱭ ᱜᱚᱫᱟ ᱦᱟᱸᱜ
ᱦᱳᱭ ᱦᱳᱭ ᱦᱳᱭ
ᱟᱫᱚ ᱮᱢᱚᱱ ᱦᱳᱭᱛᱳ ᱞᱟᱹᱭᱟ ᱠᱚ ᱟᱵᱚ ᱥᱟᱱᱛᱟᱲ ᱨᱮ ᱵᱤᱪᱟᱹᱨ ᱦᱮᱱᱟᱜ ᱟᱠᱟᱫᱟ ᱢᱮᱱᱠᱷᱟᱱ ᱩᱱᱟᱹᱜ ᱥᱚᱴᱷᱤᱠ ᱥᱟᱺᱦᱤᱡ ᱵᱤᱪᱟᱹᱨ ᱫᱚ ᱵᱟᱝ ᱦᱳᱭᱳᱜᱼᱟ ᱟᱰᱤ ᱛᱩᱞᱟᱹ ᱡᱚᱠᱷᱟ ᱨᱮᱱᱟᱜ ᱦᱚᱸᱢᱤᱫᱴᱟᱝ ᱵᱮᱯᱟᱨ ᱛᱟᱦᱮᱱᱟ ᱟᱨ ᱵᱤᱪᱟᱹᱨ ᱚᱠᱛᱚ ᱨᱮ ᱡᱩᱫᱤ ᱚᱱᱟ ᱵᱤ ᱚᱱᱟ ᱠᱷᱟᱹᱯᱟᱹᱨ ᱨᱮ ᱡᱩᱫᱤ ᱥᱟᱹᱠᱷᱤᱛᱟᱱ ᱦᱚᱲ ᱠᱚ ᱛᱟᱦᱮᱱᱟ ᱥᱟᱹᱠᱷᱤ ᱦᱚᱲ ᱛᱟᱦᱚᱞᱮ ᱠᱷᱟᱱ ᱫᱚ ᱵᱤᱪᱟᱹᱨ ᱫᱚ ᱵᱷᱟᱜᱮ ᱦᱩᱭᱩᱜᱼᱟ ᱟᱨ ᱡᱚᱫᱤ ᱥᱟᱠᱠᱷᱤ ᱦᱚᱲ ᱡᱩᱫᱤ ᱵᱟᱠᱚ ᱛᱟᱦᱮᱱᱟ ᱛᱟᱦᱚᱞᱮ ᱠᱷᱟᱱ ᱫᱚ ᱵᱤᱪᱟᱹᱨ ᱫᱚ ᱦᱚᱭᱛᱳ ᱢᱤᱫᱴᱮᱱ ᱚᱱᱮ ᱚᱱᱟ ᱤᱭᱟᱹ ᱟᱨᱠᱤ ᱨᱟᱹᱜᱤ ᱟᱹᱲᱤᱥ ᱦᱟᱜ ᱵᱮᱥᱤ ᱛᱮᱭᱟᱨᱚᱜ ᱜᱮ ᱡᱮᱢᱚᱱ ᱢᱟᱺᱡᱷᱤ ᱦᱟᱲᱟᱢ ᱡᱮᱢᱚᱱ ᱮᱠᱪᱩᱭᱮᱞᱤ ᱩᱱᱤ ᱫᱚ ᱮᱢᱱᱤ ᱛᱮᱜᱮ ᱜᱚᱴᱟ ᱟ ᱮᱠᱚ ᱨᱟᱹᱜᱤᱭᱮᱭᱟ ᱡᱚᱠᱷᱚᱱ ᱵᱤᱪᱟᱹᱨᱟᱭ ᱥᱮ ᱟᱡ ᱛᱮ ᱛᱩᱞᱟᱹ ᱡᱚᱠᱷᱟᱭ ᱥᱮ ᱦᱩᱸ
ᱛᱟᱦᱚᱞᱮ ᱤᱧ ᱢᱤᱫᱴᱮᱱ ᱤᱧ ᱞᱟᱹᱭᱮᱜᱼᱟ ᱨᱮᱴᱚ ᱢᱟᱲᱚᱢ
ᱨᱮᱴᱚ
ᱢᱟᱲᱚᱢ
ᱨᱮᱴᱚ ᱢᱟᱲᱚᱢ
ᱦᱮᱸ
ᱚᱱᱟ ᱫᱚ ᱫᱟᱜ
ᱦᱳᱭ ᱟᱨ ᱟᱫᱚ ᱦᱟᱸᱜ ᱫᱤᱥᱟᱹ ᱵᱟᱝ ᱦᱟᱸᱜ ᱤᱧ ᱦᱮᱡ ᱤᱧ ᱠᱟᱱᱟ ᱫᱤᱥᱟᱹᱭ ᱮᱢ ᱠᱟᱱ
ᱟᱨ ᱛᱟᱦᱚᱞᱮ ᱪᱮᱫ ᱠᱚ ᱞᱟᱹᱭᱟ ᱥᱚᱵᱚᱫ ᱥᱚᱵᱚᱫ ᱡᱟᱹᱲᱤ ᱤᱯᱤᱞ
ᱥᱚᱵᱚᱫ ᱡᱟᱲᱤ ᱤᱯᱤᱞ
ᱦᱮᱸ
ᱵᱟᱹᱧ ᱫᱤᱥᱟᱹᱭᱮᱫᱼᱟ ᱦᱟᱸᱜ
ᱱᱚᱣᱟ ᱫᱚ ᱦᱩᱭᱩᱜᱼᱟ ᱯᱟᱺᱰᱩ ᱟᱨᱠᱤ ᱧᱮᱞ ᱢᱮᱥᱮ ᱪᱮᱠᱟ ᱦᱟᱸᱰᱮ ᱱᱟᱰᱮ ᱤᱯᱤᱞ ᱠᱚ ᱧᱮᱞᱚᱜ ᱜᱮᱭᱟ ᱟᱨ ᱡᱟᱦᱟᱸᱭ ᱡᱟᱦᱟᱸᱭ ᱢᱟᱱᱮ ᱦᱚᱲᱜᱮ ᱯᱟᱸᱰᱩᱜ ᱟᱭ ᱪᱮᱠᱟ ᱠᱚ ᱵᱟᱝᱟᱭ ᱧᱮᱞᱚᱜ ᱛᱟᱭᱟ
ᱦᱮᱸ ᱦᱮᱸ ᱦᱮᱸ
ᱦᱮᱸ ᱦᱮᱸ ᱟᱨ ᱟᱨᱢᱤᱫ ᱫᱷᱟᱣ ᱤᱧ ᱞᱟᱹᱭᱮᱫᱟ ᱦᱮᱸ ᱥᱮ
ᱦᱮᱸ ᱞᱟᱹᱭ ᱢᱮ
ᱡᱮᱢᱚᱱ ᱠᱚ ᱞᱟᱹᱭ ᱮᱫᱟ ᱚᱥᱟᱨ ᱫᱷᱩᱛᱤ
ᱩᱱᱠᱩ ᱫᱚ ᱰᱟᱹᱱ ᱥᱮ ᱪᱤᱞᱤ ᱠᱚ ᱢᱮᱛᱟ ᱠᱚᱣᱟ ᱥᱟᱱᱛᱟᱲ ᱡᱚᱛᱚ ᱢᱚᱡᱽ ᱨᱮᱢᱟ ᱢᱮᱱᱟᱜ ᱛᱟᱵᱚᱱᱟ
ᱦᱩᱸ ᱦᱩᱸ ᱦᱩᱸ ᱟᱨ ᱟᱨ ᱢᱤᱫᱴᱟᱝ ᱤᱧ ᱞᱟᱹᱭᱮᱫᱟ ᱦᱮᱸ ᱥᱮ
ᱦᱮᱸ ᱞᱟᱹᱭ ᱢᱮ
ᱫᱟᱜ ᱞᱮᱠᱟᱱ ᱦᱚᱲ
ᱩᱱᱤ ᱫᱚ ᱟᱹᱰᱤ ᱱᱤᱨᱚᱲ ᱜᱮᱭᱟᱭ ᱡᱟᱦᱟᱸᱭ ᱫᱚ
ᱱᱤᱨᱚᱲ ᱟ ᱱᱤᱨᱚᱲ ᱟ ᱟᱹᱰᱤ ᱱᱤᱨᱚᱲ ᱢ ᱱᱤᱨᱚᱲ ᱢᱚᱱᱮᱭᱟᱱ ᱦᱚᱲ ᱦᱮᱸ ᱥᱮ ᱦᱩᱸ ᱟᱨᱦ ᱡᱩᱫᱤ ᱟᱢ ᱡᱚᱫᱤ ᱚᱱᱠᱟᱱᱟᱜ ᱩᱭᱦᱟᱹᱨ ᱫᱟ ᱢᱟ ᱞᱟᱹᱭ ᱢᱮ ᱦᱮᱸ
ᱦᱮᱸ
ᱚᱱᱠᱟ ᱡᱩᱫᱤᱢ ᱩᱭᱦᱟᱹᱨ ᱫᱟ ᱟᱢ ᱦᱚᱸ ᱞᱟᱹᱭᱢᱮ ᱢᱟ
ᱤᱧ ᱫᱚ ᱦᱟᱸᱜ ᱢᱟᱱᱮ ᱚᱱᱠᱟ ᱫᱚ ᱩᱭᱦᱟᱹᱨ ᱵᱟᱝ ᱦᱮᱡ ᱤᱧ ᱠᱟᱱᱟ ᱵᱷᱮᱱᱛᱟ ᱠᱟᱛᱷᱟ ᱫᱚ ᱦᱟᱸᱜ
ᱟᱪᱪᱷᱟ ᱴᱷᱤᱠ ᱟᱪᱷᱮ ᱤᱧᱟᱹᱜ ᱤᱧ ᱤᱧᱜᱮ ᱛᱚᱨᱮᱧ ᱞᱟᱹᱭᱫᱟ ᱦᱮᱸᱥᱮ ᱞᱟᱜᱟ ᱢᱤᱫ ᱞᱟᱜᱟ ᱢᱤᱫ
ᱚᱱᱟ ᱦᱚᱸ ᱵᱟᱝᱤᱧ ᱫᱤᱥᱟᱹᱭᱮᱫᱼᱟ
ᱞᱟᱜᱟ ᱢᱤᱫ ᱫᱚ ᱦᱟᱸᱜ ᱥᱳᱲᱮ ᱠᱚ ᱢᱮᱛᱟᱜ ᱠᱟᱱᱟ ᱡᱮᱢᱚᱱ ᱡᱷᱚᱛᱚ ᱡᱟᱦᱟ ᱛᱤᱱᱟᱹᱜ ᱡᱷᱚᱛᱚ ᱢᱤᱫ ᱴᱷᱮᱱ ᱵᱚᱱ ᱢᱮᱥᱟᱭᱟ ᱥᱮ ᱟᱨ ᱵᱚᱱ ᱥᱳᱲᱮ ᱜᱮᱭᱟ ᱡᱮᱢᱚᱱ ᱪᱮᱫᱠᱟ
ᱦᱳᱭ ᱦᱳᱭ ᱦᱳᱭ
ᱦᱩᱸ
ᱟᱨ ᱛᱟᱦᱚᱞᱮ ᱤᱧ ᱢᱤᱫ ᱦᱮᱸ ᱢᱟᱞᱟᱹᱭ ᱢᱮ
ᱟᱢ ᱜᱮ ᱢᱟ ᱞᱟᱹᱭ ᱢᱮ
ᱦᱩᱸ ᱛᱮᱤᱨᱤᱞ ᱢᱩᱰᱷᱟᱹᱜ
ᱛᱤᱨᱮᱞ ᱢᱩᱱᱰᱷᱟᱹᱜ ᱚᱱᱟ ᱫᱚ ᱟᱥᱟ ᱠᱚᱨᱮ ᱡᱟᱦᱟᱸᱭ ᱦᱮᱸᱫᱮ ᱜᱮᱭᱟ ᱠᱚ ᱩᱱᱠᱩ ᱜᱮ
ᱵᱟᱝᱟ ᱦᱮᱸ ᱚᱱᱟ ᱫᱚ ᱦᱟᱸᱜ ᱢᱮᱛᱟ ᱠᱚᱣᱟ ᱠᱚ ᱥᱩᱠᱨᱤ ᱡᱮᱢᱚᱱ ᱵᱟᱯᱞᱟᱨᱮ ᱚᱠᱚᱭ ᱠᱚ ᱥᱮᱫ ᱫᱚ ᱪᱟᱹᱰᱤ ᱠᱩᱴᱟᱹᱢ ᱥᱮ ᱪᱟᱹᱰᱤ ᱞᱮᱠᱟ ᱫᱚ ᱥᱩᱠᱨᱤ ᱠᱚ ᱞᱟᱜᱟᱜᱼᱟ
ᱦᱩᱸ ᱦᱩᱸ ᱦᱩᱸ ᱦᱩᱸ
ᱡᱚᱛᱚ ᱠᱚ ᱞᱟᱹᱭᱮᱜᱼᱟ ᱡᱮ ᱛᱤᱨᱮᱞ ᱢᱩᱱᱰᱷᱟᱹᱜ ᱥᱮ ᱟᱵᱟᱨ ᱡᱮᱢᱚᱱ ᱟᱨ ᱢᱤᱫᱴᱟᱝ ᱞᱟᱹᱭᱟ ᱡᱮᱢᱚᱱ ᱫᱟᱨᱮ ᱠᱟᱥᱤ ᱜᱮᱞᱮ ᱥᱮ ᱪᱮᱫᱠᱟ ᱢᱤᱫᱴᱟᱝ ᱵᱟᱠᱚ ᱞᱟᱹᱭᱟ
ᱦᱮᱸ
ᱦᱮ
ᱟᱪᱪᱷᱟ ᱟᱪᱪᱷᱟ ᱠᱟᱥᱤ ᱜᱮᱞᱮ ᱚ ᱟᱪᱪᱷᱟ ᱢᱮᱴᱮᱱ ᱟᱨ ᱢᱮᱴᱮᱱ ᱞᱟ. ᱤ ᱫᱟ ᱦᱮᱸ ᱥᱮ ᱦᱩ ᱡᱟᱹᱛᱤ ᱛᱟᱞᱟ
ᱚᱱᱟ ᱫᱚ ᱦᱳᱭᱛᱳ ᱵᱟᱯᱞᱟ ᱢᱤᱫ ᱴᱟᱝ ᱠᱩᱲᱤ ᱜᱤᱫᱨᱟᱹ ᱵᱟᱯᱞᱟ ᱠᱟᱛᱮᱜ ᱢᱟᱱᱮ ᱱᱟᱣᱭᱟ ᱩᱯᱨᱩᱢ ᱥᱮ ᱱᱟᱣᱭᱟ ᱡᱟᱹᱛᱤ ᱨᱮ ᱵᱚᱸᱜᱟ ᱛᱟᱞᱟᱭᱮᱭᱟ ᱚᱱᱠᱟ
ᱦᱮᱸ ᱦᱮᱸ ᱦᱮᱸ ᱚᱱᱟᱜᱮ ᱚᱱᱟᱜᱮ ᱢᱟᱱᱮ ᱮᱴᱟᱜ ᱡᱟᱹᱛ ᱠᱷᱚᱱ ᱟᱢ ᱢᱟᱱᱮ ᱱᱤᱡᱮ ᱨᱟᱜ ᱡᱟᱹᱛ ᱛᱮ ᱡᱚᱠᱷᱚᱱᱮᱢ ᱟᱹᱜᱩᱭᱮᱭᱟ ᱩᱱᱤ ᱫᱚ ᱢᱟᱱᱮᱢ ᱡᱟᱹᱛᱤ ᱛᱟᱞᱟ ᱠᱮᱫᱮᱭᱟᱯ ᱦᱳᱭ ᱚᱱᱟᱜᱮ ᱡᱟᱹᱛᱤ ᱡᱟᱹᱛᱤ ᱫᱚ ᱠᱚ ᱢᱮᱛᱟᱜ ᱠᱟᱱᱟ ᱟᱨ ᱦᱟᱥᱟ ᱫᱷᱩᱲᱤ ᱟᱨ ᱞᱟ. ᱭ ᱦᱟᱥᱟ ᱫᱷᱩᱲᱤ
ᱚᱱᱟ ᱫᱚ ᱦᱟᱸᱜ ᱵᱟᱹᱧ ᱵᱩᱡᱷᱚ ᱫᱟᱲᱮ ᱠᱟᱱᱟ ᱪᱮᱫ
ᱦᱟ ᱦᱟᱥᱟ ᱫᱷᱩᱲᱤ ᱫᱚ ᱚᱱᱟ ᱫᱚ ᱜᱚᱡᱽ ᱢᱟᱱᱮ ᱜᱚᱡ ᱞᱮᱱ ᱠᱷᱟᱱ ᱫᱚ ᱦᱟᱥᱟ ᱫᱩᱲᱤ ᱨᱮᱜᱮ ᱵᱚᱱ ᱢᱮᱥᱟ ᱪᱟᱵᱟᱜᱼᱟ ᱥᱮ
ᱦᱳᱭ ᱦᱳᱭ ᱦᱳᱭ
ᱦᱩ ᱦᱩ ᱟᱨ ᱚᱸᱴᱮᱱ ᱦᱩᱭᱩᱜ ᱠᱟᱱᱟ ᱟᱨ ᱢᱤᱫᱴᱟᱝ ᱤᱧ ᱞᱟᱹᱭ ᱮᱫᱟ ᱦᱮᱸᱥᱮ ᱠᱟᱲᱟ ᱵᱷᱮᱲᱟ
ᱦᱮᱸ ᱟᱫᱳ ᱦᱳᱭᱛᱳ ᱚᱱᱟ ᱫᱚ ᱦᱳᱭᱛᱳ ᱛᱟᱯᱟᱢ ᱚᱠᱛᱚ ᱠᱚ ᱞᱟ. ᱡᱟᱦᱟ. ᱠᱤᱱ ᱛᱟᱯᱟᱢᱟ ᱩᱱᱠᱤᱱ ᱦᱚᱸ ᱠᱚ ᱢᱮᱛᱟ ᱠᱤᱱᱟ ᱦᱳᱭᱛᱳ ᱠᱟᱲᱟ ᱵᱷᱮᱲᱟ ᱫᱚ
ᱦᱳᱭ ᱦᱳᱭ ᱩᱱᱠᱤᱱ ᱠᱚ ᱢᱮᱛᱟ ᱠᱤᱱᱟ. ᱠᱟᱲᱟ ᱵᱷᱮᱲᱟ ᱡᱟᱦᱟᱸᱭ ᱛᱟᱯᱟᱢ ᱠᱟᱛᱮᱫ ᱟᱨ ᱠᱤ ᱵᱟᱝ ᱠᱤᱱ ᱢᱤᱞᱟᱹᱜᱼᱟ ᱟᱨ ᱠᱤ ᱵᱟᱝ ᱠᱤᱱ ᱢᱤᱫᱳᱜᱼᱟ
ᱦᱳᱭ ᱦᱟᱹᱱᱤ ᱦᱚᱸ ᱵᱟᱭ ᱟᱲᱟᱜ ᱮᱫᱟ ᱦᱳᱭ ᱦᱳᱭ
ᱦᱩᱸ ᱚᱱᱟ ᱜᱮ ᱠᱟᱲᱟ ᱵᱷᱮᱲᱟ ᱫᱚ ᱠᱚ ᱢᱮᱛᱟᱜ ᱠᱟᱱᱟ
ᱟᱨ ᱡᱮᱢᱚᱱ ᱠᱚ ᱞᱟᱹᱭᱟ ᱠᱟᱥᱤ ᱜᱮᱞᱮ
ᱦᱮᱸ ᱠᱟᱥᱤ ᱜᱮᱞᱮ ᱫᱚ ᱵᱟᱹᱧ ᱞᱟᱹᱭ ᱫᱟ
ᱦᱮᱸ
ᱵᱟᱹᱧ ᱩᱭᱦᱟᱹᱨ ᱫᱟ
ᱦᱮᱸ ᱠᱟᱥᱤ ᱜᱮᱞᱮ ᱫᱚ ᱜᱚᱱᱚᱝ ᱢᱤᱦᱩ ᱠᱚ ᱢᱮᱛᱟ ᱠᱚᱜᱮᱭᱟ
ᱟᱪᱪᱷᱟ ᱟᱪᱷᱟ
ᱟᱨ ᱟ